ᱨᱚᱲ ᱟᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱾
ᱟᱪᱪᱷᱟ ᱛᱟᱦᱚᱞᱮ ᱟᱯᱮ ᱥᱮᱫ ᱛᱟ ᱢᱟᱱᱮ ᱵᱟ ᱼᱯᱞᱟ ᱥᱚᱢᱚᱭ
ᱦᱮᱸ ᱞᱟᱹᱭ ᱢᱮ ᱵᱟᱯᱞᱟ ᱥᱚᱢᱚᱭ?
ᱟᱯᱮ ᱥᱮᱱ ᱫᱚ ᱛᱟᱨ ᱢᱟᱱᱮ ᱵᱟᱯᱞᱟ ᱨᱮᱭᱟᱜ ᱱᱤᱭᱚᱢ ᱠᱟᱹᱱᱩᱱ ᱫᱚ ᱪᱮᱫ ᱞᱮᱱᱟ ᱟᱯᱮ ᱥᱮᱱ ᱫᱚ?
ᱦᱳᱭ ᱚᱱᱟ ᱠᱟᱛᱷᱟ ᱫᱚ ᱞᱟᱹᱭ ᱞᱟᱹᱭᱛᱮ ᱱᱟᱥᱮ ᱮᱸᱴᱠᱮᱴᱚᱬᱮᱭ ᱱᱟᱛᱚ ᱾ ᱟᱫᱚ ᱵᱟᱹᱧ ᱞᱟᱹᱭ ᱢᱩᱪᱟᱹᱫ ᱞᱮᱫᱟ ᱟᱫᱚ ᱤᱱᱠᱟᱹ ᱠᱟᱛᱮᱜ ᱚᱱᱟ ᱡᱟᱦᱟᱸ ᱛᱮᱞ ᱱᱟᱦᱟᱱ ᱠᱟᱹᱢᱤ ᱠᱚᱞᱮ ᱠᱚᱨᱟᱣ ᱟᱠᱟᱜᱼᱟ ᱥᱮ ᱠᱚᱨᱟᱣ ᱥᱟᱹᱛ ᱠᱟᱜᱼᱟ ᱞᱮ
ᱦᱩᱸ
ᱛᱚ ᱚᱱᱟ ᱫᱚ ᱦᱩᱭᱩᱜ ᱠᱟᱱᱟ ᱦᱟᱯᱮᱱ ᱫᱤᱱ ᱦᱤᱞᱳᱜ ᱩᱱᱤ ᱚᱲᱟᱜ ᱦᱚᱲ ᱥᱮ ᱚᱱᱟ ᱚᱲᱟᱜ ᱦᱚᱲ ᱚᱱᱟ ᱵᱷᱟᱸᱰᱟᱱ ᱠᱟᱹᱢᱤ ᱵᱟᱭ ᱠᱚᱨᱟᱣ ᱨᱮᱦᱚᱸᱭ ᱢᱟᱱᱮ ᱵᱟᱯᱞᱟ ᱫᱚᱭ ᱠᱚᱨᱟᱣ ᱠᱮᱫ ᱜᱮᱭᱟ ᱾
ᱟᱪᱪᱷᱟ
ᱚᱱᱟ ᱛᱮᱞ ᱱᱟᱦᱟᱱ ᱠᱟᱹᱢᱤ ᱫᱚ ᱚᱱᱟᱛᱤᱧ ᱢᱮᱛᱟᱢ ᱠᱟᱱᱟ ᱛᱮᱞ ᱱᱟᱦᱟᱱ ᱠᱟᱹᱢᱤ ᱫᱚ ᱱᱚᱝᱠᱟᱱ ᱠᱟᱹᱢᱤ ᱠᱟᱱᱟ ᱚᱱᱟᱧ ᱢᱮᱛᱟᱫ ᱢᱮᱭᱟ ᱵᱷᱟᱸᱰᱟᱱ ᱨᱮᱱᱟᱜ ᱚᱨᱫᱷᱮᱠ ᱠᱟᱹᱢᱤ ᱜᱮ ᱯᱟᱨᱚᱢᱚᱜ ᱠᱷᱟᱹᱞᱤ ᱵᱷᱚᱡᱽ ᱡᱚᱢ ᱠᱟᱹᱢᱤ ᱴᱩᱠᱩ ᱛᱟᱦᱮᱱᱟ ᱾
ᱛᱟᱨ ᱢᱟᱱᱮ ᱵᱷᱚᱡᱽ ᱡᱚᱢ ᱛᱮ ᱠᱟᱹᱢᱤ ᱫᱚ ᱟᱞᱮ ᱥᱮᱱ ᱫᱚ ᱚᱱᱠᱟ ᱪᱮᱫ ᱞᱮᱠᱟ ᱟᱞᱮ ᱫᱚ ᱛᱮᱞ ᱱᱟᱦᱟᱱ ᱠᱚ ᱫᱚ ᱚᱱᱟ ᱫᱚ ᱢᱤᱫ ᱫᱤᱱ ᱛᱮ ᱠᱚ ᱠᱚᱨᱟᱣ ᱛᱟᱦᱮᱱᱟ ᱵᱩᱡᱫᱟᱢ, ᱵᱷᱟᱰᱟᱱ ᱡᱮ ᱦᱮᱞᱳᱜ ᱡᱮ ᱦᱮᱞᱳᱜ ᱵᱷᱟᱰᱟᱱ ᱦᱳᱭᱳᱜᱼᱟ ᱟᱞᱮ ᱫᱚ ᱵᱷᱟᱰᱟᱱ ᱪᱮᱠᱟ ᱚᱱᱟ ᱯᱮ ᱫᱤᱱ ᱜᱚᱡ ᱠᱟᱛᱮᱫ ᱯᱮ ᱫᱤᱱ ᱵᱟᱠᱷᱟᱱ ᱫᱚᱥ ᱫᱤᱱ ᱾ ᱮᱱ ᱦᱤᱞᱚᱜ ᱜᱮ ᱡᱚᱛᱚ ᱠᱤᱪᱷᱩ ᱠᱚᱨᱟᱣ ᱦᱩᱭᱩᱜᱼᱟ ᱾ ᱟᱫᱚ ᱡᱟᱦᱟᱸ ᱵᱚᱱ ᱫᱚ ᱚᱱᱟ ᱪᱮᱫᱠᱟ ᱨᱮᱯᱮ ᱧᱟᱢᱟ ᱚᱱᱟ ᱫᱚᱠᱚ ᱫᱚᱦᱚ ᱠᱟᱜᱼᱟ ᱟᱞᱮᱥᱮᱱ ᱫᱚ ᱚᱲᱟᱜ ᱨᱮ ᱾
ᱚ
ᱚᱱᱟ ᱡᱟᱝ ᱵᱟᱦᱟ ᱡᱟᱦᱟᱸ ᱵᱟᱵᱚᱱ ᱢᱮᱱᱟ ᱦᱮᱸ ᱡᱤᱞᱳᱜ ᱵᱷᱟᱸᱰᱟᱱ ᱦᱩᱭᱩᱜᱼᱟ ᱮᱱᱦᱤᱞᱳᱜ ᱚᱱᱟ ᱫᱚᱠᱚ ᱵ ᱠᱟᱜᱼᱟ
ᱦᱩᱸ ᱴᱷᱤᱠ
ᱟᱜ ᱟᱯᱮ ᱥᱮᱱᱟᱜ ᱵᱟᱯᱞᱟ ᱨᱮᱭᱟᱜ ᱱᱤᱭᱚᱢ ᱪᱮᱫᱠᱟ ᱛᱟᱦᱚᱞᱮ
ᱥᱮ ᱵᱟᱯᱞᱟ ᱵᱟᱯᱞᱟ ᱨᱮᱱᱟᱜ ᱱᱤᱭᱚᱢ ᱮᱭ ᱚᱱᱟᱜᱮ ᱤᱧᱤᱧ ᱦᱤᱲᱤᱧ ᱠᱟᱫᱟ ᱵᱩᱡᱷᱟᱹᱣ ᱠᱮᱫᱟᱢ ᱟᱫᱚ ᱟᱹᱰᱤ ᱫᱤᱱ ᱤᱧᱤᱭᱟᱹ ᱥᱟᱨ ᱥᱟᱹᱜᱩᱱ ᱵᱟᱯᱞᱟ ᱦᱚᱸ ᱵᱟᱹᱧ ᱧᱮᱞ ᱟᱠᱟᱫᱟ ᱵᱟᱹᱧ ᱥᱩᱨ ᱥᱩᱯᱩᱨ ᱟᱠᱟᱱᱟ ᱟᱫᱚ ᱪᱮᱫ ᱤᱧ ᱞᱟᱹᱭᱟ ᱤᱭᱟᱹ ᱟᱫᱚ ᱩᱱᱟᱹᱜ ᱤᱧᱟᱹᱜ ᱫᱚ ᱵᱟᱝ ᱫᱤᱥᱟᱹᱭ ᱠᱟᱱᱟ ᱦᱮᱸ ᱞᱟᱹᱭ ᱵᱤᱱ
ᱪᱮᱫ ᱞᱮᱠᱟ ᱥᱟᱨᱥᱟᱹᱜ ᱵᱟᱯᱞᱟᱫᱟ ᱱᱚᱝᱠᱟ ᱦᱩᱭᱩᱜᱼᱟ ᱟᱞᱮ ᱫᱚ ᱠᱚᱲᱟ ᱯᱟᱦᱴᱟ ᱞᱟᱦᱟ ᱛᱮ ᱠᱚ ᱧᱮᱞ ᱪᱟᱞᱟᱜᱼᱟ ᱴᱷᱤᱠ ᱟᱪᱷᱮ ᱮᱯᱨᱮ ᱧᱮᱞ ᱪᱟᱞᱟᱣ ᱠᱟᱛᱮᱫ ᱠᱩᱥᱤ ᱠᱩᱥᱟᱹᱞ ᱦᱩᱭᱩᱜᱼᱟ ᱛᱟᱦᱚᱞᱮ ᱟᱫᱚ ᱚᱲᱟᱜ ᱠᱚ ᱦᱮᱡ ᱮᱱ ᱜᱮ ᱟᱫᱚ ᱪᱮᱫ ᱦᱮ ᱪᱟᱞᱟᱜ ᱞᱟᱦᱟ ᱨᱮ ᱛᱟᱦᱮᱱᱟ ᱡᱮ ᱚᱲᱟᱜ ᱵᱷᱤᱛᱨᱤ ᱨᱮ ᱠᱚ ᱫᱷᱚᱨᱚᱢ ᱦᱚᱴᱚᱜᱠᱟᱜᱟ ᱛᱟᱨ ᱢᱟᱱᱮ ᱫᱷᱚᱨᱚᱢ ᱞᱚᱴᱟ ᱫᱟᱜ ᱡᱟᱦᱟᱸ ᱠᱚ ᱢᱮᱛᱟᱜ ᱠᱟᱱᱟ᱾ ᱚᱱᱟ ᱠᱚ ᱫᱚᱦᱚ ᱦᱚᱴᱚ ᱠᱟᱜᱼᱟ ᱧᱮᱞ ᱧᱮᱞ ᱛᱟᱨ ᱢᱟᱱᱮ ᱠᱩᱲᱤ ᱯᱟ- ᱠᱩᱲᱤ ᱧᱮᱞ ᱠᱚ ᱪᱟᱞᱟᱜᱼᱟ ᱛᱟᱨᱢᱟᱱᱮ ᱵᱟᱹᱦᱩ ᱧᱮᱞ ᱠᱚ ᱪᱟᱞᱟᱜᱼᱟ ᱾ ᱪᱟᱞᱟᱣ ᱠᱟᱛᱮ ᱚᱱᱟ ᱧᱮᱞ ᱨᱮ ᱛᱟ ᱢᱟᱱᱮ ᱧᱮᱞ ᱡᱚᱠᱷᱚᱱᱛᱳ ᱵᱚᱞᱚᱜ ᱞᱟᱦᱟ ᱠᱚᱨᱮ ᱥᱮ ᱦᱚᱨ ᱵᱤᱨ ᱠᱚᱨᱮ ᱚᱱᱟ ᱜᱮ ᱨᱚᱠᱚᱢ ᱞᱚᱠᱷᱚᱱ ᱠᱚ ᱧᱮᱞ ᱠᱮᱭᱟ ᱩᱱᱠᱩ ᱫᱚ ᱛᱟᱨ ᱢᱟᱱᱮ ᱛᱚ ᱥᱟᱜᱩᱱ ᱚᱥᱟᱜᱩᱱ ᱦᱚᱸ ᱤᱫᱤ ᱜᱤᱭᱟ ᱟᱫᱚ ᱪᱟᱞᱟᱣ ᱮᱱᱟ ᱚᱱᱟ ᱧᱮᱞ ᱧᱮᱞ ᱦᱩᱭᱱᱟ ᱡᱚᱠᱷᱚᱱ ᱨᱩᱣᱟᱹᱲᱟ ᱚᱱᱟ ᱠᱚ ᱠᱩᱞᱤ ᱜᱮᱭᱟ ᱥᱮ ᱠᱩᱥᱤ ᱠᱩᱥ ᱨᱮᱭᱟᱜ ᱵᱮᱯᱟᱨ ᱠᱚ ᱟᱞᱳᱪᱚᱱᱟ ᱵᱟᱲᱟᱭ ᱜᱮᱭᱟ ᱥᱮ ᱟᱫᱚ ᱛᱚᱠᱷᱚᱱ ᱠᱚ ᱢᱮᱱᱟ ᱡᱮ ᱵᱟᱝᱢᱟ ᱟᱞᱮ ᱫᱚ ᱫᱷᱚᱱ ᱚᱴᱟᱜ ᱫᱟᱜ ᱞᱮ ᱫᱚᱦᱚ ᱦᱚᱴᱚ ᱠᱟᱫᱟ ᱚᱲᱟᱜ ᱨᱮ ᱛᱟᱦᱚᱞᱮ ᱚᱱᱟ ᱧᱮᱞ ᱵᱟᱲᱟ ᱠᱟᱛᱮᱫ ᱛᱟᱨᱯᱚᱨᱮᱞ ᱞᱮ ᱡᱟᱱᱟᱣᱯᱮᱭᱟ ᱪᱮᱫ ᱞᱮᱠᱟ ᱛᱟᱢᱟ ᱚᱱᱟ ᱫᱚ ᱥᱚᱴᱷᱤᱠ ᱠᱷᱚᱵᱚᱨ ᱫᱚ ᱵᱟᱝ ᱠᱚ ᱮᱢᱟ
ᱟᱪᱪᱷᱟ ᱦᱟᱯᱮ ᱤᱧ ᱠᱟᱛᱷᱟ ᱱᱟᱥᱮᱧ ᱨᱮᱡᱮᱫᱽ ᱢᱮᱭᱟ ᱦᱮᱸ ᱥᱮ ᱟᱫᱚ ᱤᱧ ᱦᱚᱸ ᱦᱟᱯᱲᱟᱢ ᱠᱚᱫᱚᱧ ᱠᱩᱞᱤ ᱟᱠᱟᱜ ᱠᱚᱜᱮᱭᱟ ᱟᱫᱚ ᱠᱚ ᱞᱟᱹᱭᱟ ᱟᱫᱚ ᱢᱮᱫ ᱛᱮᱠᱚ ᱧᱮᱞ ᱠᱟᱫᱟ ᱥᱮ ᱵᱟᱝ ᱵᱟᱹᱧ ᱵᱟᱰᱟᱭᱟ ᱡᱮ ᱱᱚᱜᱼᱚᱭ ᱡᱟᱦᱟᱸ ᱥᱟᱨ ᱥᱟᱹᱜᱩᱱ ᱨᱮᱻ ᱪᱟᱞᱟᱜ ᱚᱠᱛᱚ ᱡᱟᱦᱟ ᱚᱱᱟ ᱫᱷᱚᱨᱚᱢ ᱞᱚᱴᱟ ᱫᱟᱜ ᱚᱲᱟᱜ ᱛᱟᱞᱟ ᱨᱮᱠᱚ ᱫᱚᱦᱚ ᱦᱚᱴᱚ ᱠᱟᱜᱼᱟ ᱚᱱᱟ ᱫᱚᱠᱚ ᱞᱟᱹᱭᱟ ᱡᱩᱫᱤ ᱚᱥᱟᱹᱜᱩᱱ ᱨᱮᱱᱟᱜ ᱵᱟᱝᱢᱟ ᱚᱱᱟ ᱫᱟᱜ ᱫᱚ ᱵᱟᱝᱢᱟ ᱵᱚᱠᱚᱞ ᱵᱚᱰᱮᱜᱼᱟ ᱛᱤᱱᱟᱹᱜ ᱥᱟᱹᱨᱤ ᱛᱤᱱᱟᱹᱜ ᱱᱟᱥᱮ ᱤᱧ ᱦᱚᱸ ᱵᱟᱹᱧ ᱵᱟᱰᱟᱭᱟ
ᱦᱮ ᱚᱱᱟ ᱵᱚᱠᱟᱞ ᱵᱚᱰᱮ-ᱟ ᱞᱟᱹᱭ ᱟᱠᱚ ᱚᱥᱟᱹᱜᱩᱱ ᱠᱷᱟᱱ ᱫᱚ
ᱦ ᱟᱫᱚ ᱫᱮᱠᱷᱳ ᱚᱱᱟ ᱫᱚ ᱤᱧ ᱦᱚᱸ ᱵᱟᱹᱧ ᱵᱟᱰᱟᱭᱟ ᱵᱚᱸᱜᱟ ᱵᱩᱨᱩ ᱠᱚ ᱞᱟᱹᱭ ᱠᱟᱫᱟ ᱥᱮ ᱦᱟᱯᱲᱟᱢ ᱠᱚᱠᱚ ᱞᱟᱹᱭ ᱦᱚᱪᱚ ᱠᱟᱫᱟ ᱚᱱᱟ ᱫᱚ ᱤᱧᱦᱚ ᱱᱚᱣᱟ ᱵᱟᱠᱷᱨᱟ ᱛᱮᱫᱚ ᱵᱟᱝ ᱤᱧ ᱞᱟᱹᱭ ᱫᱟᱲᱭᱟᱜ ᱠᱟᱱᱟ ᱦᱮᱸ ᱥᱮ
ᱟᱫᱚ ᱚᱱᱟ ᱦᱚᱸ ᱛᱟᱨᱯᱚᱨᱮ ᱞᱮᱠᱟᱜᱮ ᱠᱩᱲᱤ ᱯᱟᱦᱴᱟ ᱦᱚᱸᱠᱚ ᱦᱩᱭᱩᱜ ᱚᱱᱠᱟ ᱠᱟᱱ ᱜᱮᱭᱟ ᱛᱟᱦᱚᱞᱮ
ᱦᱮᱸ
ᱟᱫᱚ ᱫᱤᱭᱮ ᱥᱟᱵᱠᱟᱜ ᱢᱮ ᱡᱩᱫᱤ ᱡᱟᱦᱟᱸ ᱜᱤᱫᱽᱨᱟᱹ ᱪᱟᱞᱟᱜᱼᱟ ᱚᱱᱟ ᱫᱚ ᱮᱻᱠᱩᱲᱤ ᱯᱟᱥᱴᱟ ᱠᱷᱚᱱ ᱡᱟᱦᱟᱸ ᱦᱤᱡᱩᱜᱼᱟ ᱦᱮᱸ ᱚᱱᱟ ᱫᱚ ᱩᱰᱟᱹᱱ ᱜᱤᱨᱟᱹ ᱟᱨ ᱡᱟᱦᱟᱸ ᱥᱩᱭ ᱜᱤᱨᱟ ᱚᱱᱠᱟᱱᱟᱜ ᱠᱤᱪᱷᱩ ᱠᱟᱛᱷᱟ ᱢᱮᱱᱟᱜᱼᱟ ᱱᱚᱰᱮ
ᱦᱮᱸ ᱟᱫᱚ ᱟᱞᱟᱝ ᱫᱚ ᱵᱟᱱᱟᱨ ᱟᱹᱱᱟᱹᱲᱤ ᱦᱚᱲ ᱪᱮᱫ ᱞᱟᱝ ᱞᱟᱹᱭᱟ ᱡᱟ ᱩᱰᱩᱡ ᱡᱟᱦᱟᱸ ᱞᱮᱠᱟ ᱜᱮᱞᱟᱝ ᱵᱟᱰᱟᱭᱟ ᱤᱱᱠᱟᱹᱮ ᱜᱮᱞᱟᱝ ᱞᱮᱭᱟ
ᱦᱮᱸ ᱥᱮᱬᱟ ᱨᱮᱭᱟᱜ ᱵᱮᱯᱟᱨ ᱦᱚᱸ ᱠᱟᱱᱟ ᱢᱤᱫᱴᱟᱝ ᱠᱟᱱᱭᱟ ᱟᱞᱚᱪᱚᱱᱟ ᱢᱟᱫᱽᱫᱷ ᱡᱮᱦᱮᱛᱩ ᱟᱢᱟᱜ ᱟᱢ ᱡᱩᱫᱤᱢ ᱵᱟᱲᱟᱭ ᱠᱮᱭᱟ ᱟᱢᱮᱢ ᱞᱟᱹᱭ ᱠᱮᱭᱟ
ᱟᱫᱚ ᱵᱟᱝᱞᱟᱝ ᱵᱟᱰᱟᱭᱟ ᱚᱱᱟᱜᱮ ᱡᱟᱭᱦᱳᱠ ᱟᱫᱚ ᱪᱮᱛᱟᱱ ᱪᱮᱛᱟᱱ ᱜᱮᱞᱟᱝ ᱜᱟᱞᱢᱟᱨᱟᱣ ᱤᱫᱤᱭᱼᱟ
ᱦᱩᱸ ᱟᱪᱪᱷᱟ ᱟᱯᱮ ᱥᱮᱱ ᱡᱩᱫᱤ ᱢᱚᱱᱮ ᱠᱚᱨ ᱦᱮᱸ ᱵᱟᱯᱞᱟ ᱨᱮ ᱱᱚᱣᱟ ᱢᱤᱫᱴᱮᱱ ᱠᱟᱱᱟ ᱛᱚ ᱢᱤᱫᱴᱮᱱ ᱡᱟᱦᱟᱸ ᱚᱱᱟ ᱤᱭᱟᱹ ᱠᱚ ᱢᱮᱛᱟᱜ ᱠᱟᱱᱟ ᱠᱚᱸᱰᱮᱞ ᱧᱟᱯᱟᱢ ᱦᱮᱸ ᱟᱨ ᱴᱩᱝᱠᱤ ᱫᱤᱯᱤᱞ ᱵᱟᱯᱞᱟ ᱴᱷᱠᱜᱤᱭᱟ ᱵᱷᱮᱜᱟᱨᱼᱵᱷᱮᱜᱟᱨ ᱜᱮᱭᱟ ᱥᱮ ᱢᱤᱫᱴᱮᱱ ᱠᱟᱱ ᱜᱮᱭᱟ
ᱠᱳᱰᱮᱞ ᱧᱟᱯᱟᱢ ᱵᱟᱝ ᱦᱟᱱᱟ ᱠᱚᱸᱰᱮᱮᱞ ᱧᱟᱯᱟᱢ ᱫᱚ ᱴᱩᱝᱠᱤ ᱫᱤᱯᱤᱞ ᱵᱟᱯᱞᱟ ᱦᱚᱸ ᱵᱟᱝ ᱦᱩᱭ ᱟᱠᱟᱱᱟ ᱟᱞᱮ ᱥᱮᱫ ᱟᱨ ᱠᱚᱸᱰᱮᱞ ᱧᱟᱯᱟᱢ ᱫᱚᱻ ᱩᱱᱟᱹᱜ ᱫᱚ
ᱴᱩᱝ ᱫᱤᱯᱤᱞ ᱫᱟ ᱵᱟᱯᱞᱟ ᱤ ᱰᱤᱯᱷᱤᱱᱮᱥᱚᱱᱮ ᱮᱢ ᱵᱟᱲᱟᱭᱟ ᱡᱮ ᱚᱠᱟ ᱠᱚ ᱢᱮᱛᱟᱜᱼᱟ ᱴᱠᱤᱠᱤ ᱫᱤᱯᱤᱞ ᱨᱮᱭᱟᱜ ᱵᱟᱯᱞᱟ ᱨᱮᱭᱟᱜ ᱫᱚ
ᱵᱟᱝ ᱥᱮ ᱤᱧ ᱦᱤᱲᱤᱧ ᱠᱟᱹᱫᱟᱹᱧ ᱵᱟᱰᱟᱭ ᱛᱟᱦᱮᱸᱫᱟᱧ ᱦᱤᱲᱤᱧ ᱠᱤᱫᱟᱹᱧ
ᱠᱟᱹᱴᱤ ᱛᱟᱦᱚᱞᱮ ᱞᱟᱹᱭᱟᱢ ᱜᱮᱭᱟ ᱴᱩᱝᱠ ᱫᱤᱯᱤᱞ ᱵᱟᱯᱞᱟ ᱦᱮᱸ ᱴᱩᱝᱠᱤ ᱛᱤᱯᱤ ᱠᱚ ᱵᱟᱯᱞᱟ ᱫᱚ ᱚᱱᱟ ᱠᱚ ᱢᱮᱛᱟᱜ ᱠᱟᱱᱟ ᱡᱟᱦᱟᱸ ᱫᱚ ᱦᱩᱭᱩᱜ ᱠᱟᱱᱟ ᱢᱟᱱᱮ ᱠᱩᱲᱤ ᱚᱲᱟᱜ ᱨᱮ ᱵᱟᱯᱞᱟ ᱫᱚ ᱵᱟᱝ ᱦᱩᱭᱩᱜᱼᱟ ᱠᱩᱲᱤ ᱜᱮ ᱠᱚᱲᱟ ᱜᱤᱫᱲᱟ ᱚᱲᱟᱜ ᱨᱮ ᱦᱤᱡᱩᱜᱼᱟ ᱚᱸᱰᱮ ᱜᱮ ᱡᱚᱛᱚ ᱠᱤᱪᱷᱩ ᱵᱟᱯᱞᱟ ᱦᱩᱭᱩᱜᱼᱟ ᱠᱩᱲᱤ ᱯᱟᱥᱴᱟ ᱜᱮᱠᱚ ᱦᱤᱡᱩᱜᱼᱟ ᱠᱚᱲᱟ ᱜᱤᱫᱽᱨᱟᱹᱲ ᱨᱮ ᱚᱱᱟᱜᱮ ᱜᱤᱫᱽᱨᱟᱹ ᱵᱟᱯᱞᱟ ᱫᱚ ᱟᱨ ᱱᱚᱸᱰᱮ ᱜᱮ ᱡᱚᱛᱚ ᱠᱤᱪᱷᱩ ᱦᱩᱭᱩᱜᱼᱟ ᱛᱟ ᱢᱟᱱᱮ ᱡᱟᱦᱟᱸ ᱚᱸᱰᱮᱱᱟᱜ ᱡᱟᱦᱟᱸ ᱠᱚ ᱚᱱᱮ ᱠᱷᱟᱸᱰᱟ ᱫᱟᱜ ᱮᱢᱟᱱ ᱠᱚ ᱡᱟᱦᱟᱸ ᱠᱚ ᱩᱱ ᱠᱚ ᱢᱮᱛᱟᱜᱼᱟ ᱦᱮᱸ ᱚᱱᱟ ᱠᱚᱫᱚ ᱡᱚᱛᱚ ᱠᱩᱲᱤ ᱜᱤᱫᱽᱨᱟᱹ ᱚᱲᱟᱜ ᱨᱮᱜ ᱛᱟᱨᱯᱚᱨ ᱠᱚᱲᱟ ᱜᱤᱫᱽᱨᱟᱹ ᱚᱲᱟᱜ ᱛᱮᱜᱮ ᱦᱩᱭᱩᱜᱼᱟ ᱚᱱᱟᱜᱮ ᱴᱩᱝᱠᱤ ᱫᱤᱯᱤ ᱞᱚᱜᱼᱟ!
ᱢᱟᱱᱮ ᱧᱮᱞ ᱧᱮᱯᱮᱞ ᱠᱩᱥᱤ ᱠᱩᱥᱟᱹᱞ ᱥᱟᱱᱟᱢᱟᱜ ᱦᱩᱭ ᱛᱟᱭᱱᱚᱢ ᱢᱟᱱᱮ ᱠᱚᱲᱟ ᱫᱚ ᱠᱩᱲᱤ ᱦᱚᱲᱟᱜ ᱵᱟᱯᱞᱟ ᱫᱚ ᱵᱟᱭ ᱪᱟᱞᱟᱜᱼᱟ ᱴᱷᱤᱠ ᱛᱚ ᱠᱩᱲᱤ ᱜᱮᱠᱚ ᱟᱹᱜᱩᱭᱮᱭᱟᱠᱚ ᱥᱳᱛᱚ ᱟᱹᱜᱩᱭᱟᱠᱚ ᱠᱩᱲᱤ
ᱟᱨ ᱡᱟᱦᱟᱸ ᱚᱵᱮ ᱟᱵᱚᱣᱟᱜ ᱱᱤᱭᱚᱢ ᱞᱮᱠᱟ ᱠᱷᱟᱸᱟᱱᱟᱰᱟ ᱫᱟᱜ ᱠᱚ ᱡᱟᱦᱟᱸ ᱠᱚ ᱦᱩᱭᱩᱜᱼᱟ ᱡᱚᱛᱚ ᱠᱤᱪᱷᱩ ᱱᱚᱣᱟ ᱫᱚ ᱠᱚᱲᱟ ᱚᱲᱟᱜ ᱨᱮᱜᱮ ᱦᱩᱭᱩᱜᱼᱟ ᱱᱚᱰᱮ ᱜᱮ ᱡᱚᱛᱚ ᱠᱤᱪᱷᱩ ᱟᱠᱚ ᱠᱚ ᱯᱟᱞᱚᱱ ᱦᱟ ᱛᱟᱢᱟ
ᱟᱪᱪᱷᱟ ᱟᱪᱪᱷᱟ ᱦᱸᱮᱪᱚᱝ ᱩᱱᱟᱹᱜ ᱵᱟᱰᱟᱭ ᱵᱟᱝ ᱛᱟᱦᱮᱸ ᱠᱟᱱᱟ ᱦᱚᱧ ᱵᱟᱰᱟᱭ ᱠᱮᱫ ᱜᱮᱭᱟ ᱟᱫᱚ ᱵᱟᱰᱟᱭ ᱛᱟᱦᱮᱸ ᱦᱤᱲᱤᱧ ᱦᱩᱭ ᱞᱮᱱᱟ ᱵᱟᱯᱞᱟ ᱠᱚᱦᱚᱸ ᱮᱢᱚᱱ ᱦᱩᱸ ᱵᱟᱹᱭ ᱵᱟᱹᱭᱛᱮ ᱦᱟᱹᱯᱤᱫ ᱪᱟᱞᱟᱜ ᱠᱟᱱᱟ
ᱵᱟᱯᱞᱟ ᱦᱩᱭᱱᱟ ᱛᱚ ᱵᱟᱯᱞᱟ ᱛᱟᱦᱮᱸ ᱦᱩᱭᱱᱟ ᱦᱩᱭᱱᱟ ᱦᱮᱸᱥ ᱥᱮ ᱟᱯᱮ ᱥᱮᱱ ᱫᱚ ᱢᱮᱲᱦᱮᱫ ᱥᱟᱠᱟᱢ ᱫᱚ ᱚᱠᱟᱨᱮᱠᱚ ᱦᱚᱨᱚᱜᱮᱭᱟ ᱠᱩᱲᱤ ᱜᱤᱫᱽᱟᱹ ᱛᱟᱢ
ᱚᱸᱰᱮ ᱜᱮ ᱥᱤᱫᱽᱨᱟᱹᱫᱟᱱ ᱚᱠᱛᱚ
ᱟᱞᱮᱥᱮᱱ ᱦᱩᱭᱩᱜᱼᱟ ᱴᱷᱤᱠ ᱟᱪᱷ ᱟᱞᱮᱱ ᱫᱚ ᱦᱩᱭᱩᱜᱼᱟ ᱛᱟᱨᱢᱟᱱᱮ ᱵᱟᱯᱞᱟ ᱠᱟᱛᱮ ᱦᱮᱡ ᱮᱱᱟᱢ ᱛᱚ ᱫᱩᱢ ᱦᱮᱡ ᱮᱱᱟ ᱟᱫᱚ ᱚᱱᱟ ᱫᱚ ᱫᱩᱣᱟᱹᱨ ᱨᱮ ᱠᱚ ᱦᱚᱨᱚᱜ ᱟᱠᱚᱣᱟ ᱛᱟᱨ ᱢᱟᱱᱮ ᱡᱚᱠᱷᱚᱱ ᱚᱲᱟᱜ ᱮᱢ ᱵᱚᱞᱚ ᱵᱟᱡ ᱡᱟᱶᱟᱭ ᱠᱚᱲᱟᱜ ᱜᱮ ᱱᱚᱣᱟ ᱫᱚ ᱫᱩᱣᱟᱹᱨ ᱨᱮ ᱡᱚᱠᱷᱚᱱ ᱵᱚᱞᱚᱜᱼᱟ ᱛᱟᱞᱦᱟ ᱠᱚ ᱦᱚᱨᱚᱜ ᱟᱠᱚᱣᱟ ᱚᱱᱟᱛᱮ ᱧᱮᱞ ᱦᱩᱭ ᱠᱟᱱᱟ ᱡᱮ ᱠᱤᱪᱷᱩ ᱡᱟᱭᱜᱟ ᱛᱧ ᱧᱮᱞ ᱠᱟᱫᱟ ᱫᱟᱹᱣᱲᱟᱹ ᱠᱷᱚᱱ ᱥᱤᱸᱝᱫᱽᱨᱟᱹ ᱫᱟᱱ ᱯᱚᱨ ᱟᱞᱮ ᱥᱮᱱ ᱫᱚ ᱥᱤᱸᱫᱩᱨ ᱫᱟᱱ ᱚᱠᱛᱚ ᱥᱤᱸᱫᱩᱨ ᱫᱟᱱ ᱯᱚᱨᱮ ᱡᱚᱠᱷᱚᱱ ᱠᱚᱲᱟ ᱜᱤᱫᱽᱨᱟᱹ ᱚᱲᱟᱜ ᱡᱚᱠᱷᱚᱱ ᱦᱤᱡᱩᱜ ᱟᱭ ᱛᱚᱠᱷᱚᱱ ᱢᱤᱫᱴᱮᱱ ᱫᱟᱨᱟᱢ ᱫᱟᱜ ᱦᱩᱭᱩᱜᱼᱟ ᱚᱸᱰᱮ ᱜᱮ ᱠᱚ ᱦᱚᱨᱚᱜ ᱟᱠᱚᱣᱟ
ᱡᱟᱭᱦᱳᱠ ᱟᱫᱚ ᱱᱚᱣᱟ ᱨᱮᱱᱟᱜ ᱵᱟᱰᱟᱭ ᱤᱧ ᱦᱚᱛᱚ ᱛᱚ ᱵᱟᱹᱧ ᱵᱟᱰᱟᱭ ᱛᱟᱦᱮᱸᱼᱟ ᱮᱸᱻ ᱚᱱᱟᱧ ᱵᱟᱰᱟᱭ ᱛᱟᱦᱮᱸᱼᱟ ᱟᱞᱮ ᱱᱚᱣᱟ ᱯᱟᱥᱮᱨ ᱟᱹᱛᱩᱳ ᱨᱮᱱ ᱜᱮ ᱵᱟᱯᱞᱟ ᱦᱩᱭ ᱞᱮᱱᱟ ᱟᱫᱚ ᱩᱱᱠᱩ ᱦᱚᱸᱠᱚ ᱢᱮᱛᱟᱟᱣ ᱠᱟᱱᱟ ᱤᱭᱟᱹ ᱥᱤᱸᱫᱩᱨ ᱫᱚ ᱠᱚ ᱦᱚᱨᱚᱜ ᱟᱫᱮᱭᱟ ᱟᱫᱚ ᱩᱱᱠᱩ ᱫᱚ ᱠᱚ ᱢᱮᱛᱟᱭ ᱠᱟᱱᱟ ᱛᱟᱦᱚᱞᱮ ᱟᱬᱜᱚ ᱭᱮᱫ ᱠᱤᱱᱟᱹ ᱠᱚ ᱞᱮᱭᱫᱟᱠᱚ ᱟᱬᱜᱳ ᱠᱤᱱ ᱯᱮ ᱟᱨᱮ ᱱᱩᱠᱩ ᱠᱚ ᱠᱚ ᱧᱮᱧᱮᱞ ᱠᱟᱱᱟ ᱩᱠᱩᱨᱤᱡ ᱟᱬᱜᱳ ᱛᱚ ᱟᱬᱜᱳ ᱟᱨᱦᱚᱸ ᱢᱮᱨᱦᱮᱫ ᱥᱟᱠᱟᱢ ᱫᱚ ᱵᱟᱭ ᱦᱚᱨᱚᱜ ᱟᱫᱮᱭᱟ ᱟᱫᱚ ᱩᱱᱨᱮ ᱚᱸᱰᱮ ᱠᱚᱲᱟ ᱯᱟᱦᱴᱟ ᱠᱚ ᱞᱟᱹᱭ ᱠᱮᱫᱟ ᱢᱮᱲᱦᱮᱫ ᱥᱟᱠᱟᱚᱢ ᱫᱚ ᱵᱟᱝᱢᱟ ᱮᱸᱜᱟᱛ ᱛᱟᱛᱮ ᱦᱚᱨᱚᱜ ᱟᱭᱟᱭ ᱦᱮ ᱡᱟᱶᱟᱭ ᱠᱚᱲᱟ ᱚᱲᱟᱜ ᱨᱮ ᱦᱮᱡ ᱴᱤᱞ ᱛᱟᱠᱚ ᱱᱚᱝᱠᱟ ᱛᱚ ᱵᱟᱝ ᱜᱟᱱᱚᱜᱼᱟ ᱟᱞᱮ ᱛᱚ ᱵᱟᱞᱮ ᱵᱟᱲᱟᱭᱟ
ᱱᱚᱣᱟ ᱫᱚ ᱛᱟᱨ ᱢᱟᱱᱮ ᱥᱮᱣᱨᱟ ᱞᱮᱠᱟᱱᱟᱜ ᱛ ᱢᱟᱱᱮ ᱱᱚᱣᱟ ᱫᱚ ᱦᱩᱭᱩᱜ ᱠᱟᱱᱟ ᱟᱵᱚᱣᱟᱜ ᱛᱟᱨᱢᱟᱱᱮ ᱵᱟᱝ ᱦᱩᱭᱩᱜ ᱚᱱᱠᱟ ᱫᱚ ᱵᱟᱝ ᱠᱤᱱᱛᱩ ᱱᱚᱸᱰᱮ ᱴᱩᱠᱩᱱ ᱛᱟᱨᱢᱟᱱᱮ ᱵᱟᱝ ᱴᱷᱤᱠ ᱞᱮᱠᱟᱧ ᱢᱚᱱᱮ ᱭᱮᱜ-ᱟᱭ
ᱦᱮᱸ ᱟᱫᱚ ᱛᱟᱦᱚᱞᱮ ᱟᱫᱚ ᱱᱚᱰᱮ ᱠᱚᱲᱟ ᱠᱚ ᱠᱚ ᱞᱟᱹᱭᱟ ᱚᱱᱠᱟ ᱫᱚ ᱪᱤᱠᱟᱹ ᱞᱮᱠᱟᱛᱮ ᱜᱟᱱᱚᱜᱼᱟ ᱮᱸᱜᱟᱛ ᱛᱮᱫ ᱫᱚ ᱪᱮᱫᱟᱜ ᱮ ᱦᱚᱨᱚᱜ ᱟᱭᱟ ᱦᱟᱸᱰᱮ ᱦᱮᱸ ᱦᱟᱸᱰᱮ ᱜᱮ ᱩᱱᱤ ᱮᱸᱜᱟᱛ ᱛᱮᱛ ᱜᱮ ᱦᱚᱨᱚᱜ ᱢᱮᱱᱮᱜᱼᱟᱭ ᱠᱚᱲᱟᱨ ᱨᱮᱱ ᱮᱸᱜᱟᱛ ᱱᱚᱝᱠᱟ ᱞᱮᱠᱟ ᱵᱟᱝ ᱜᱟᱱᱚᱜ-ᱟ ᱠᱩᱴᱷᱤᱱ ᱠᱚ ᱠᱟᱹᱭᱡᱟᱹ ᱠᱷᱟᱹᱯᱟᱹᱨᱤ ᱮᱱᱟ ᱟᱸᱡᱚᱢ ᱢᱮ ᱥᱮ ᱚᱱᱠᱟ ᱠᱟᱹᱭᱡᱟᱹ ᱠᱷᱟᱹᱯᱟᱹᱨᱤ ᱮᱱ ᱠᱷᱟᱱ ᱠᱚ ᱟᱫᱚ ᱛᱟᱦᱚᱞᱮ ᱵᱟᱹᱨᱮᱛ ᱵᱟᱹᱨᱭᱟᱹᱛ ᱠᱚᱲᱟ ᱠᱚ ᱫᱟᱹᱲ ᱠᱮᱫᱟ ᱠᱚ ᱨᱟᱹᱜᱤ ᱛᱮ ᱵᱟᱵᱚᱱ ᱛᱟᱦᱮᱱᱟ ᱟᱵᱚᱱ ᱛᱟᱦᱚᱞᱮ ᱵᱷᱟᱝ ᱵᱷᱩᱝ ᱵᱩ ᱠᱟᱛᱮᱫ ᱤᱫᱤ ᱫᱚ ᱠᱚ ᱤᱫᱤ ᱠᱮᱫᱮᱭᱟ ᱥᱤᱸᱫᱽᱨᱟᱹ ᱫᱟᱱ ᱨᱮ ᱥᱫᱩᱨ ᱦᱩᱭ ᱠᱟᱱ ᱠᱷᱟᱱ ᱟᱪᱪᱷᱟ
ᱦᱩᱸ
ᱟᱨ ᱛᱟᱦᱚᱞᱮ ᱵᱟᱯᱞᱟ ᱫᱚ ᱡᱟᱦᱟᱸ ᱞᱮᱠᱟ ᱠᱟᱛᱮ ᱦᱩᱭ ᱥᱟᱹᱛ ᱮᱱᱟ ᱛᱟᱨᱯᱚᱨ ᱛᱟᱭᱱᱚᱢ ᱛᱮ ᱵᱤᱪᱟᱹᱨ ᱠᱚ ᱦᱚᱦᱚ ᱠᱮᱫᱟ ᱠᱚ ᱟᱫᱚ ᱵᱤᱪᱟᱹᱨ ᱦᱚᱦᱚ ᱠᱮᱫᱟ ᱠᱚ ᱟᱫᱚ ᱩᱱᱨᱮ ᱟᱞᱮ ᱟᱛᱳ ᱨᱤᱱᱤᱡ ᱢᱟᱺᱡᱷᱤ ᱩᱱᱤᱜᱮ ᱱᱟᱭᱠᱮ ᱠᱟᱱᱟ ᱩᱱᱤᱜᱮ ᱢᱪᱷᱤ ᱠᱟᱱᱟᱭ ᱢᱚᱴᱟ ᱢᱩᱴᱤ ᱜᱟᱞᱢᱟᱨᱟᱣ ᱨᱮ ᱵᱷᱟᱜᱮ ᱦᱮᱱᱟᱜ ᱟᱠᱟᱫᱮᱭᱟ ᱮᱠᱥᱯᱟᱨᱴ ᱛᱟᱦᱚᱞᱮ ᱩᱱᱤ ᱠᱩᱲᱤ ᱟᱯᱟᱛ ᱛᱮᱫ ᱞᱟᱹᱭᱫᱟᱭ ᱵᱟᱝ ᱜᱟᱱᱚᱜ-ᱟ ᱛᱚ ᱤᱧᱟᱹᱜ ᱟᱛᱳ ᱨᱮᱱ ᱢᱟᱟᱹᱡᱷᱤ ᱥᱮ ᱢᱟᱹᱡᱷᱤ ᱦᱚᱯᱚᱱ ᱠᱚ ᱧᱮᱞᱮᱫ ᱠᱚᱣᱟ ᱡᱮ ᱟᱲ ᱯᱷᱟᱴᱟᱭ ᱫᱚᱠᱚ ᱭᱟ ᱨᱟᱸᱜᱤᱜ ᱠᱟᱱᱟ ᱠᱚ ᱥᱟ ᱦᱟᱹᱴ ᱦᱚᱵᱚᱱ ᱮᱢᱮᱭᱟ ᱩᱰᱩᱝ ᱟᱹᱜᱩᱭ ᱟᱵᱚᱱ ᱱᱚᱝᱠᱟ ᱟᱫᱚ ᱛᱟᱦᱚᱞᱮ ᱪᱮᱫ ᱪᱚ ᱩᱭᱦᱟᱹᱨ ᱵᱷᱟᱵᱽᱱᱟ ᱠᱮᱫᱟ ᱛᱟᱦᱚᱞᱮ ᱟᱞᱮ ᱟᱛᱳ ᱨᱤᱱᱤᱡ ᱢᱟᱺᱡᱷᱤ ᱤᱫᱤ ᱠᱮᱫᱮᱭᱟ ᱟᱫᱚ ᱛᱟᱦᱞᱮ ᱞᱟᱭ ᱵᱟᱝ ᱜᱟᱱᱚᱜ-ᱟ ᱜᱟᱞᱢᱟᱨᱟᱣ ᱦᱩᱭᱩᱜ-ᱟ ᱟᱫᱚ ᱢᱮᱛᱟᱭ ᱠᱟᱱᱟ ᱫᱮᱠᱷᱚ ᱵᱟᱵ ᱤᱧ ᱱᱚᱝᱠᱟ ᱵᱮᱯᱟᱨ ᱚᱸᱰᱮ ᱱᱚᱝᱠᱟ ᱵᱮᱯᱟᱨ ᱚᱸᱰᱮ ᱠᱷᱚᱱᱟᱜ ᱤᱧ ᱡᱟᱦᱟᱸ ᱞᱮᱠᱟ ᱠᱟᱛᱮ ᱛᱮ ᱵᱟᱧᱪᱟᱭᱟ ᱵᱚᱞᱮ ᱴᱷᱤᱠ ᱜᱮᱭᱟ ᱠᱳᱱᱳ ᱪᱟᱯ ᱵᱟᱹᱱᱩᱜ-ᱟ ᱤᱫᱤ ᱦᱩᱭ ᱮᱱᱟ ᱛᱟᱦᱚᱞᱮ ᱠᱟᱛᱷᱟ ᱠᱚ ᱟᱸᱡᱚᱢ ᱠᱮᱫᱮᱭᱟ ᱠᱚ ᱱᱚᱠᱟ ᱦᱮᱸ ᱱᱚᱝᱠ ᱟᱵᱟᱨ ᱟᱞᱮ ᱱᱚᱝᱠᱟ ᱵᱟᱞᱮ ᱫᱚᱦᱚᱭ ᱛᱟᱯᱮᱭᱟ ᱠᱩᱲᱤ ᱜᱤᱫᱽᱨᱟᱹ ᱦᱮᱸ ᱥᱮ ᱚᱱᱠᱟᱱᱟᱜ ᱠᱟᱛᱷᱟ ᱢᱤᱫᱴᱟᱝ ᱟᱫᱚ ᱢᱟᱛᱷᱟ ᱱᱚᱛᱚ ᱦᱩᱭᱱᱟ ᱠᱩᱲᱤ ᱯᱟᱦᱴᱟ ᱠᱷᱚᱱ ᱜᱮ ᱫᱤᱭᱮ ᱵᱟᱝ ᱦᱩᱭ ᱵᱷᱩᱞ ᱦᱩᱭ ᱟᱫᱚ ᱚᱸᱰᱮ ᱱᱚᱣᱟ ᱠᱟᱛᱷᱟ ᱞᱮᱹᱭᱫᱟ ᱫᱮᱠᱷᱩᱱ ᱟᱫᱚ ᱟᱯᱮᱭᱟᱜ ᱥᱮᱨᱣᱟ ᱟᱯᱮ ᱞᱮᱠᱟ ᱟᱞᱮ ᱥᱮᱨᱣᱟ ᱥᱚᱢᱚᱭ ᱫᱚ ᱟᱞᱮ ᱛᱮᱞᱮ
ᱠᱟᱱᱟ ᱛᱟᱢᱟᱱᱮ ᱡᱩᱴᱟᱹᱣ ᱟᱠᱚ ᱟᱨ ᱢᱤᱫᱴᱟᱝ ᱡᱤᱱᱤᱥ ᱤᱧ ᱧᱮᱞ ᱞᱚᱠᱠᱷᱚ ᱠᱟᱫᱟ ᱠᱟᱹᱴᱤᱡ
ᱵᱟᱦ
ᱟᱸᱡᱚᱢᱫᱟ
ᱦᱮᱸ ᱮᱢ ᱫᱩᱧ ᱦᱚᱭ ᱞᱮᱫ ᱜᱮᱭᱟ
ᱟᱡᱚᱢ ᱫᱟᱢ
ᱧᱟᱢ ᱫᱟᱢ
ᱟᱪᱪᱷᱟ ᱦᱮᱸ ᱞᱟᱹᱭᱢᱮ ᱞᱟᱹᱭᱢᱮ
ᱦᱮᱸ ᱢᱟᱱᱮ ᱥᱤᱸᱫᱽᱨᱟᱹ ᱫᱟᱱ ᱯᱚᱨ ᱚᱱᱟ ᱫᱟᱹᱣᱲᱟᱹ ᱠᱚ ᱢᱟᱱᱮ ᱨᱮᱯᱮᱡ ᱟᱠᱚ ᱠᱚᱲᱟ ᱯᱟᱥᱴᱟ ᱠᱩᱲᱤ ᱯᱟᱥᱴᱟ ᱚᱱᱟ ᱠᱟᱹᱴᱤᱡ ᱮᱢ ᱞᱚᱠᱠᱷᱚ ᱟᱠᱟᱫᱟ ᱚᱱᱟ ᱩᱱ ᱥᱚᱢᱚᱭ ᱨᱮᱯᱮᱡ ᱥᱚᱢᱚᱭ ᱚᱠᱚᱭ ᱠᱚ ᱡᱤᱛᱠᱟᱹᱨᱚᱜ ᱠᱟᱱᱟ ᱫᱟᱹᱣᱲᱟᱹ ᱫᱚ ᱥᱮ ᱠᱚ ᱠᱩᱲᱟ ᱜᱤᱫᱽᱨᱟᱹ ᱯᱟᱥᱴᱟ ᱥᱮᱱ ᱜᱮ ᱦᱮᱡ ᱮᱱᱟ
ᱪᱮᱫ ᱞᱮᱠᱟ ᱜᱚᱱᱚᱝ ᱠᱚᱫᱚ ᱛᱤᱱᱟᱹ ᱠᱟᱛᱮ ᱛᱤᱞᱠᱟ ᱵᱟᱵᱩ
ᱦᱮᱞᱳ ᱮᱞᱳ ᱟᱪᱪᱷᱟ ᱞᱟᱹᱭ ᱢᱮ ᱚ ᱟᱫᱚ ᱟᱹ ᱠᱞᱟᱥ ᱪᱮᱜ ᱞᱮᱠᱟ ᱦᱩᱭᱩᱜ-ᱟ ᱞᱟᱹᱭ ᱢᱮ ᱟᱪᱪᱟᱞ ᱞᱟᱹᱭᱢᱮ ᱟᱹ ᱛᱤᱱ ᱜᱷᱟᱹᱲᱤᱡ ᱠᱟᱛᱮᱜ ᱱᱟᱜ ᱠᱞᱟᱥ ᱫᱚ ᱛᱟᱦᱮᱱᱟ